ᱦᱮᱸ ᱜᱚᱝᱠᱮ ᱡᱚᱦᱟᱨ ᱜᱮ?
ᱦᱮᱸ, ᱢᱮᱱᱫᱟᱞᱤᱧ ᱨᱚᱲ ᱠᱚ ᱴᱷᱤᱠ ᱴᱷᱟᱠ ᱵᱤᱱ ᱟᱸᱡᱚᱢ ᱫᱟᱛᱚ?
ᱦᱮᱸ ᱱᱤᱛ ᱫᱚ ᱮᱠᱫᱚᱢ ᱴᱷᱤᱠ ᱴᱷᱟᱠ ᱜᱮᱞᱤᱧ ᱟᱸᱡᱚᱢᱫᱟ, ᱟᱹᱞᱤᱧᱟᱜ?
ᱚ ᱟᱵᱮᱱᱟᱜ ᱨᱚᱲ ᱦᱚᱸᱮᱠᱫᱚᱢ ᱠᱤᱞᱤᱭᱟᱨ ᱥᱟᱦᱤᱡ ᱟᱸᱡᱚᱢᱚᱜ ᱠᱟᱱᱟ᱾ ᱢᱮᱱ ᱫᱟᱞᱤᱧ ᱪᱮᱫ ᱠᱚᱵᱮᱱ ᱪᱤᱠᱟᱹ ᱵᱟᱲᱟᱭᱫᱟ?
ᱦᱮᱸ ᱱᱚᱜᱼᱚᱭ, ᱱᱤᱛ ᱫᱚ ᱡᱤᱨᱟᱹᱣ ᱵᱟᱲᱟ ᱦᱩᱭ ᱠᱟᱱᱟ ᱱᱦᱟᱜ ᱟᱹᱞᱤᱧ ᱫᱚ᱾ ᱫᱟᱨᱮ ᱵᱩᱴᱟᱹ ᱠᱚᱨᱮ, ᱟᱵᱮᱱ ᱜᱮ
ᱵᱩᱨᱩ ᱥᱮᱫ ᱞᱤᱧ ᱦᱮᱡ ᱠᱟᱱᱟ᱾ ᱳᱫᱽ ᱯᱟᱸᱡᱟ ᱞᱤᱧ ᱦᱮᱡ ᱠᱟᱱᱟ ᱜᱚᱝᱠᱮ, ᱫᱤᱭᱮ ᱛᱟᱦᱚᱞᱮ ᱳᱫᱽ ᱯᱟᱸᱡᱟ ᱞᱟᱦᱟᱨᱮ ᱠᱟᱴᱤᱡ ᱞᱤᱧ, ᱳᱫᱽ, ᱳᱫᱽ᱾
ᱚ ᱢᱚᱸᱡᱽ ᱛᱮ ᱨᱚᱲ ᱱᱦᱟᱜ ᱵᱟᱹᱞᱤᱧ ᱟᱸᱡᱚᱢ ᱫᱟ, ᱪᱮᱫ ᱯᱟᱸᱧᱡᱟ ᱵᱮᱱ ᱞᱟᱹᱭ ᱠᱮᱫᱼᱟ?
ᱢᱮᱱᱫᱟᱞᱤᱧ ᱳᱫᱽ ᱯᱩᱴᱠᱟᱹ, ᱵᱮᱱ ᱟᱸᱡᱚᱢ ᱟᱠᱟᱫᱟ ᱟᱸᱡᱚᱢ ᱵᱟᱲᱟ ᱠᱟᱫᱟ?
ᱚᱻ ᱳᱫᱽ ᱩᱴᱠᱟᱹᱣ?
ᱵᱟᱝᱞᱤᱧ ᱟᱸᱡᱚᱢ ᱵᱟᱲᱟ ᱟᱠᱟᱫᱟ᱾
ᱚᱱᱟ ᱜᱚᱝᱠᱮ ᱡᱟᱦᱟᱸ ᱫᱚ ᱩᱫ ᱦᱚᱸ ᱵᱟᱵᱮᱱ ᱟᱸᱡᱚᱢ ᱟᱠᱟᱫᱟ᱾
ᱩᱫ ᱫᱚᱞᱤᱧ ᱟᱸᱡᱚᱢ ᱟᱠᱟᱫ ᱜᱮᱭᱟ ᱪᱮᱫ ᱩᱫ ᱟᱫᱚᱼᱼ
ᱟᱫᱚ ᱩᱫ ᱫᱚ ᱵᱟᱝ ᱦᱩᱭᱩᱜᱼᱟ ᱠᱳᱴ ᱯᱩᱴᱠᱟᱹ ᱡᱟᱦᱟᱸ ᱠᱚ ᱢᱮᱛᱟᱣ ᱚᱱᱟ ᱵᱳᱴ ᱫᱚ ᱠᱟᱹᱴᱤᱡ ᱚᱱᱟ ᱡᱟᱦᱟᱸ ᱚᱱᱟᱼᱼ ᱥᱤᱢ ᱩᱛ ᱠᱚ ᱢᱮᱱ ᱮᱫᱟ ᱚᱱᱟ ᱠᱚᱦᱚᱸ ᱞᱤᱧ ᱧᱮᱞ ᱮᱫᱟ ᱟᱨᱼᱼ
ᱩᱲᱦᱟ
ᱦᱮᱸ ᱦᱮᱸ
ᱚᱱᱟᱜᱮ ᱯᱟᱸᱡᱟ ᱦᱳᱭᱳᱜ ᱠᱟᱱᱟ ᱜᱚᱝᱠᱮ ᱟᱫᱚ
ᱟᱫᱚ ᱛᱤᱱᱟᱹᱜ ᱰᱷᱮᱨ ᱵᱮᱱ ᱧᱟᱢ ᱠᱮᱫᱼᱟ ᱛᱚᱵᱮᱼᱼ
ᱜᱚᱝᱠᱮ ᱚᱱᱮ ᱦᱩᱭᱩᱜᱼᱟᱠᱚ ᱢᱤᱫᱴᱮᱱ ᱵᱟᱹᱴᱤ ᱦᱚᱯᱚᱱ ᱛᱮ ᱢᱤᱫ ᱵᱟᱹᱴᱤ ᱦᱚᱯᱚᱱ ᱜᱟᱱ ᱠᱚ ᱦᱩᱭᱩᱜᱼᱟᱠᱚ
ᱦᱮᱸ ᱟᱫᱚ ᱪᱮᱫ ᱞᱮᱠᱟ ᱯᱩᱨᱟᱹ ᱥᱤᱵᱤᱞ ᱜᱮᱭᱟ᱾
ᱦᱮᱸ ᱩᱱᱠᱩ ᱫᱚ ᱜᱚᱝᱠᱮ ᱞᱮᱴᱚ ᱠᱚᱣᱟᱞᱮ ᱟᱞᱮ ᱫᱚ ᱦᱚᱞᱚᱝ ᱟᱛᱮᱫ
ᱞᱮᱴ ᱚᱸᱻ
ᱞᱮᱴᱚ ᱠᱚ ᱞᱟᱜᱟᱜᱼᱟ᱾
ᱟᱸᱡᱚᱢ ᱫᱚᱵᱮᱱ ᱟᱸᱡᱚᱢ ᱵᱟᱲᱟ ᱟᱠᱟᱫ ᱜᱮᱭᱟ ᱥᱮ ᱵᱟᱝ ᱦᱮᱸ ᱞᱮᱴᱚ ᱠᱚ ᱦᱩᱭᱩᱜᱼᱟ ᱟᱫᱚ ᱚᱱᱠᱟ᱾ ᱩᱛᱩ ᱛᱮᱦᱚᱸ ᱜᱟᱱᱚᱜ ᱜᱮᱭᱟ ᱟᱨᱠᱤ ᱩᱛᱩ ᱠᱚᱣᱟ ᱠᱚ ᱥᱚᱲᱮ ᱠᱚᱣᱟ ᱠᱚᱼᱼ ᱟᱫᱚ ᱰᱷᱮᱨ ᱧᱚᱜᱼᱼ ᱠᱚᱵᱮᱱ ᱧᱟᱢ ᱞᱮᱠᱚ ᱠᱷᱟᱱ ᱫᱚᱵᱮᱱ ᱩᱛᱩ ᱥᱲᱮᱭᱟ ᱟᱫᱚ ᱟᱞᱮ ᱱᱚᱛᱮ ᱫᱚ ᱠᱚᱢ ᱛᱮ ᱞᱮᱴᱚᱼᱼ ᱯᱣᱟᱞᱮ ᱵᱮᱥᱤ ᱟᱨᱠᱤ᱾ ᱟᱹᱞᱤᱧ ᱦᱚᱸ ᱚᱱᱠᱟᱜᱮ ᱠᱟᱹᱴᱤᱡ ᱫᱟᱨᱮ ᱵᱩᱴᱟᱹ ᱨᱮᱼᱼ ᱫᱟᱨᱮ ᱵᱩᱴᱟᱹ ᱨᱮ ᱛᱤᱸᱜᱩ ᱠᱟᱛᱮ ᱟᱫᱚᱧ ᱦᱟᱯᱮ ᱟᱫᱚ ᱞᱤᱧ ᱧᱮᱞ ᱞᱮᱜᱮ ᱞᱤᱧᱼᱼ ᱟᱨ ᱚᱱᱮ ᱟᱵᱤᱱ ᱥᱟᱶ ᱜᱟᱞᱢᱟᱨᱟᱣ ᱦᱩᱭᱩᱜ ᱠᱟᱱᱟ ᱟᱨᱠᱤ᱾ ᱟᱨ ᱨᱚᱦᱚᱭ
ᱱᱚᱛᱮ ᱫᱚ ᱱᱟᱦᱜ ᱚᱱᱠᱟ ᱚᱱᱠᱟ ᱵᱟᱹᱱᱩᱜᱼᱟ ᱱᱚᱛᱮ ᱫᱚ ᱩᱫ ᱯᱩᱴᱠᱟᱹ ᱠᱚᱫᱚᱼᱼ
ᱱᱚᱛᱮ ᱫᱚ ᱤᱭᱟᱹ ᱞᱮ ᱢᱮᱛᱟᱜ ᱠᱟᱱᱟ ᱰᱷᱟᱸᱴ ᱩᱫ ᱟᱸᱡᱚᱢ ᱫᱟ ᱵᱮᱱ?
ᱵᱟᱝ
ᱢᱮᱱᱫᱟᱞᱤᱧ ᱡᱦᱟᱸᱴ ᱩᱫ ᱵᱮᱱ ᱟᱸᱡᱚᱢ ᱟᱠᱟᱫᱟ?
ᱵᱟᱝᱟᱢ ᱵᱟᱝ ᱵᱟᱞᱤᱧ ᱟᱸᱡᱚᱢ ᱵᱟᱲᱟ ᱟᱠᱟᱫᱟ ᱜᱚᱝᱠᱮ᱾ ᱚᱠᱟᱨᱮ ᱡᱚᱜᱼᱟ ᱵᱤᱨ ᱢᱟᱱᱮ ᱚᱠᱟᱨᱮ ᱦᱩᱭᱩᱜᱼᱟ ᱵᱤᱨ ᱠᱚᱨᱮᱫ ᱥᱮ ᱡᱟᱦᱟᱸ ᱵᱩᱥᱩᱵᱼᱼ ᱠᱚᱠᱚ ᱤᱭᱟᱹᱭ ᱜᱮᱭᱟ ᱚᱱᱚᱠᱟ᱾
ᱵᱟᱝᱟ ᱚᱱᱟ ᱵᱩᱥᱩᱵ ᱨᱮᱱᱟᱜ ᱫᱚ ᱚᱱᱟ ᱵᱤᱨ ᱨᱮᱱᱟᱜ ᱡᱟᱦᱟᱸ ᱫᱚ ᱥᱟᱨᱡᱚᱢ ᱫᱟᱨᱮᱼᱼ ᱵᱩᱴᱟᱹ ᱠᱚᱨᱮ ᱟᱹᱰᱤ ᱥᱚᱠᱛᱚ ᱟᱞᱮᱥᱮᱫ ᱫᱚ ᱡᱟᱱᱟᱢᱚᱜᱼᱟ ᱦ ᱛᱷᱚᱲᱟ ᱟᱨᱟᱜ ᱥᱟᱥᱟᱝ, ᱥᱟᱥᱟᱝ, ᱥᱟᱥᱟᱝ ᱫᱷᱟᱨᱟ ᱧᱮᱞᱚᱜᱼᱟ᱾
ᱦᱮᱸ ᱦᱮᱸ
ᱟᱹᱰᱤ ᱥᱤᱵᱤᱞᱟ ᱜᱚᱝᱠᱮ ᱟᱹᱰᱤ ᱛᱮᱫ ᱮᱠᱫᱚᱢ ᱥᱤᱢ ᱡᱤᱞ ᱞᱮᱠᱟ ᱥᱤᱵᱤᱞᱟ᱾
ᱦᱮᱸ ᱟᱫᱚ ᱚᱱᱟ ᱫᱚ ᱪᱮᱫ ᱜᱚᱝᱠᱮᱢ ᱞᱟᱹᱭ ᱠᱮᱫᱟ ᱟᱱᱟ ᱫᱚ ᱚ ᱟᱞᱮ ᱫᱚ ᱜᱚᱝᱠᱮ ᱚᱱᱟᱜᱮ ᱦᱮᱸ ᱜᱚᱝᱠᱮ ᱟᱞᱮ ᱫᱚ ᱚᱱᱟᱜᱮ ᱥᱤᱢ ᱩᱫ ᱞᱮ ᱢᱮᱛᱟᱜᱼᱟ ᱠᱟᱱᱟ ᱠᱟᱱᱟ ᱡᱟᱦᱟᱸ ᱵᱮᱱ ᱞᱟᱹᱭᱫᱟ ᱟᱨᱠᱤ ᱥᱟᱥᱟᱝ ᱥᱟᱥᱟᱝ ᱟᱨᱠᱤ ᱟᱨᱟᱜ ᱟᱜ ᱚᱱᱟ ᱫᱚ ᱜᱚᱝᱠᱮ ᱟᱞᱮ ᱫᱚ ᱥᱤᱢ ᱩᱫ ᱞᱮ ᱢᱮᱛᱟᱜ ᱠᱟᱱᱟ ᱥᱤᱢ ᱩᱫ ᱦᱳᱭ
ᱚ ᱥᱤᱢ ᱩᱫ
ᱦᱮᱸ
ᱟᱪᱪᱷᱟ ᱛᱷᱚᱲᱟ ᱵᱷᱮᱜᱟᱨ ᱧᱚᱜ ᱜᱮᱭᱟ ᱛᱚᱵᱮ ᱧᱩᱛᱩᱢ
ᱦᱩᱸ ᱦᱩᱸ
ᱦᱮᱸ ᱟᱞᱮ ᱫᱚ ᱴᱟᱱᱴ ᱟᱹᱰᱤ ᱛᱮᱫ ᱜᱤ ᱵᱟᱛᱨᱟ ᱥᱤᱵᱤᱞᱟ ᱟᱫᱚ ᱛᱤᱥᱚᱜ ᱚᱱᱛᱮ ᱫᱚ ᱚᱱᱟ ᱫᱚ ᱡᱟᱱᱟᱢᱚᱜᱼᱟ ᱜᱚᱝᱠᱮ
ᱦᱮᱸ ᱛᱚ ᱜᱚᱝᱠᱮ ᱱᱚᱜᱼᱚ ᱱᱚᱝᱠᱟ ᱤᱭᱟᱹᱜᱮ ᱱᱤᱛᱚᱜ ᱫᱚ ᱡᱮᱢᱚᱱ ᱡᱟᱱᱟᱢᱚᱜ ᱠᱟᱱᱟ ᱢᱤᱫ ᱵᱟᱨ ᱟᱫᱚ ᱜᱚᱝᱠᱮ ᱟᱥᱟᱲ ᱵᱚᱸᱜᱟ ᱜᱮ ᱡᱟᱱᱟᱢᱚᱜᱼᱟ ᱱᱚᱣᱟ ᱫᱚ
ᱦ ᱟᱞᱮ ᱫᱚ ᱱᱟᱦᱟᱜ ᱱᱤᱛ ᱨᱮᱫᱚ ᱵᱟᱝ ᱡᱟᱱᱟᱢᱚᱜᱼᱟ ᱦᱟᱱᱟ ᱫᱟᱸᱥᱟᱭ ᱚᱠᱛᱮ ᱡᱟᱱᱟᱢᱚᱜᱼᱟ
ᱟᱹᱰᱤ ᱛᱟᱭᱚᱢ ᱫᱚ ᱜᱚᱝᱠᱮ ᱛᱟᱦᱞᱮ
ᱦᱮᱸ ᱟᱞᱮ ᱥᱮᱫ ᱫᱚ ᱫᱟᱸᱥᱟᱭ ᱚᱠᱛᱚᱭ ᱡᱟᱱᱟᱢᱚᱜᱼᱟ ᱟᱹᱰᱤ ᱥᱟᱺᱜᱤ ᱞᱮ ᱯᱟᱸᱡᱟᱭᱟ ᱟᱹᱰᱤ ᱥᱟᱸᱜᱮ ᱞᱮ ᱯᱟᱸᱡᱟᱭᱟ ᱵᱟᱨ ᱯᱮ ᱵᱟᱨ ᱯᱮ ᱯᱟᱹᱪᱷᱞᱟᱹᱜ ᱞᱮ ᱟᱹᱜᱩᱭᱟ ᱦᱮᱸ ᱵᱩᱜᱤᱛᱮ ᱟᱹᱠᱷᱨᱤᱧᱚᱜᱼᱟ ᱟᱹᱰᱤ ᱟᱴ
ᱚᱱᱟ ᱠᱚ ᱚᱱᱟ ᱠᱚᱦᱚᱸ ᱟᱠᱷᱨᱤᱧ ᱵᱟᱲᱟᱭ ᱦᱩᱭ ᱫᱚ ᱦᱩᱭᱩᱜ ᱜᱮᱭᱟ ᱟᱫᱚ ᱫᱚᱢᱮ ᱮᱠᱴᱟ ᱦᱚᱸ ᱯᱚᱭᱥᱟ ᱫᱚ ᱵᱟᱝ ᱦᱩᱭᱩᱜᱼᱟ ᱚᱱᱟ ᱛᱮᱫᱚ ᱛᱮ ᱚᱱᱟ ᱛᱮᱦᱚᱸ ᱠᱷᱩᱵ ᱮᱠᱴᱟ ᱫᱚ ᱚᱱᱟ ᱠᱚᱫᱚ ᱟᱹᱠᱷᱨᱤᱧᱠᱷᱨᱤᱧ ᱫᱚ ᱵᱟᱝ ᱦᱩᱭᱩᱜ ᱜᱮᱭᱟ ᱟᱨᱠᱤ ᱟᱨ ᱥᱩᱨ ᱨᱮᱜᱮ ᱡᱚᱛᱚᱱ ᱢᱮᱱᱟᱜ ᱟᱹᱨᱤᱧ ᱜᱮᱭᱟ ᱵᱟᱡᱟᱨ ᱨᱮᱛᱚ ᱟᱨᱚ ᱠᱚ ᱤᱫᱤᱭᱟ ᱟᱨ ᱵᱟᱡᱟᱨ ᱠᱚᱦᱚᱸ ᱥᱟᱺᱜᱤᱧ ᱜᱮᱭᱟ ᱜᱚᱝᱠᱮ ᱟᱞᱮ ᱴᱷᱮᱱ ᱠᱷᱚᱱᱟᱜ ᱫᱚ ᱟᱨᱠᱤ
ᱥᱟᱺᱜᱤᱧ ᱜᱮᱭᱟ
ᱵᱟᱡᱟᱨ ᱨᱮᱫᱚ ᱦᱮᱸ ᱛᱟᱞᱦᱮ ᱟᱵᱮᱱ ᱢᱤᱫᱴᱮᱱ ᱵᱤᱨ ᱵᱮᱧ ᱪᱟᱞᱟᱜᱼᱟ ᱥᱮᱛᱟᱜ ᱨᱮ ᱫᱚ ᱵᱤᱨ ᱵᱮᱱ ᱪᱟᱞᱟᱜᱼᱟ ᱫᱤᱭᱮ ᱵᱮᱱ ᱦᱤᱡᱩᱜᱼᱟ ᱢᱤᱴᱮ ᱥᱟᱜᱮ ᱧᱚᱜ ᱵᱮᱱ ᱟᱹᱜᱩ ᱠᱚᱣᱟ ᱠᱚᱢᱯᱤᱴᱤᱥᱚᱱ ᱵᱟᱡᱟᱨ ᱛᱚ ᱵᱤᱨ ᱨᱮ ᱛᱚ ᱢᱟᱞᱟᱹᱭ ᱵᱮᱱ ᱛᱚ ᱟᱵᱮᱱᱟᱜ ᱮᱠᱞᱟ ᱵᱤᱨ ᱦᱩᱭ ᱞᱮᱱᱠᱷᱟᱱ ᱛᱚ ᱟᱞᱟᱫᱟ ᱵᱮᱯᱟᱨ ᱟᱵᱮᱱ ᱜᱮᱵᱮᱱ ᱟᱹᱜᱩᱭᱟ ᱛᱟᱦᱚᱞᱮ ᱩᱱᱟᱹᱜ ᱟᱨᱚ ᱯᱟᱸᱡᱟᱭ ᱦᱩᱭᱩᱜ ᱛᱟᱵᱮᱱᱟ ᱟᱹᱜᱩᱭ ᱦᱩᱭᱩᱜ ᱛᱟᱵᱮᱱᱟ ᱛᱟᱨᱯᱚᱨ ᱥᱚᱢᱚᱭ ᱨᱮ ᱧᱟᱢ ᱦᱩᱭᱩᱜ ᱛᱟᱵᱮᱱᱟ ᱟᱨ ᱡᱩᱫᱤ ᱢᱚᱱᱮ ᱠᱟᱜ ᱵᱮᱱᱟ ᱟᱵᱮᱱ ᱳᱭ ᱱᱚᱭ ᱫᱚᱥ ᱵᱟᱡᱟᱣᱟᱜ ᱵᱮᱱᱟ ᱱᱚᱴᱟ ᱫᱚᱥᱴᱟ ᱛᱟᱦᱚᱞᱮ ᱟᱫᱚ ᱛᱤᱨᱮᱫᱚ ᱪᱮᱫ ᱵᱮᱱ ᱪᱤᱠᱟᱹᱭᱟ
ᱵᱟᱡᱟᱨ ᱟᱹᱠᱷᱨᱤᱧ ᱵᱮᱱ ᱤᱫᱤ ᱦᱚᱴᱚ ᱠᱟᱜ ᱠᱷᱟᱱ ᱫᱚ ᱟᱫᱚ ᱩᱱ ᱢᱟᱛᱚ
ᱤᱱᱟᱹᱜ ᱫᱚ ᱟᱹᱰᱤ ᱫᱚ ᱵᱟᱝ ᱡᱤᱨᱤᱧᱟ ᱵᱟᱡᱟᱨ ᱠᱚᱫᱚ ᱵᱚᱞᱮ
ᱦᱮᱸ
ᱱᱚᱛᱮ ᱥᱩᱨ ᱫᱷᱟᱨᱟ ᱜᱮ
ᱦᱩᱸ
ᱟᱯᱮᱥᱮᱫ ᱢᱟ ᱮᱠᱫᱚᱢ ᱵᱤᱨ ᱠᱚᱵᱮᱱ ᱞᱟᱹᱭᱠᱮᱜᱼᱟ ᱵᱤᱨ ᱠᱚ ᱵᱟᱨᱚᱢ ᱡᱚᱲᱟ ᱱᱚᱛᱮ ᱫᱚ ᱚᱱᱠᱟ ᱵᱤᱨ ᱠᱚᱫᱚ ᱵᱟᱹᱱᱩᱜᱼᱟ ᱜᱚᱝᱠᱮ ᱟᱞᱮᱥᱮᱫ ᱫᱚ ᱴᱟᱺᱰᱤ ᱠᱟᱱᱟ
ᱡᱮ, ᱵᱤᱨ ᱵᱤᱨ ᱢᱮᱱᱟᱜᱼᱟ, ᱰᱩᱸᱜᱽᱨᱤ ᱢᱮᱱᱟᱜᱼᱟ, ᱜᱚᱝᱠᱮ ᱾ ᱦᱮᱸ
ᱟᱯᱮ ᱥᱮᱫ ᱫᱚ, ᱵᱤᱨ ᱦᱚᱸ ᱢᱮᱱᱟᱜᱼᱟ, ᱰᱩᱸᱜᱽᱨᱤ ᱦᱚᱸ?
ᱦᱮ ᱸ, ᱡᱚᱛᱚ ᱜᱮ ᱢᱮᱱᱟᱜᱼᱟ, ᱤᱭᱟᱹ ᱢᱮᱱᱟᱜᱼᱟ, ᱰᱩᱸᱜᱽᱨᱤ ᱢᱮᱱᱟᱜᱼᱟ ᱾
ᱦᱚᱸᱻ ᱟᱞᱮ ᱥᱮᱫ, ᱨᱮᱱ ᱫᱚ, ᱚᱱᱟ ᱰᱩᱸᱜᱽᱨᱤ ᱫᱚ, ᱵᱟᱝ ᱠᱚ, ᱧᱮᱞ ᱟᱠᱟᱫᱟ ᱾ ᱤᱧ ᱜᱮ ᱛᱮ, ᱪᱟᱞᱟᱣ ᱵᱟᱲ ᱨᱤᱧ, ᱧᱮᱞ ᱟᱠᱟᱫᱟ ᱾ ᱟᱸᱡᱚᱢ ᱟᱠᱟᱫᱟ, ᱢᱮᱱᱠᱷᱟᱱ ᱟᱞᱮ ᱥᱮᱫ ᱨᱮᱱ ᱫᱚ, ᱵᱟᱝ ᱠᱚ ᱵᱩᱡᱷᱟᱹᱣᱟ, ᱰᱩᱸᱜᱽᱨᱤ ᱢᱟᱱᱮ ᱪᱮᱫ? ᱚᱱᱟ ᱦᱚᱸ ᱵᱟᱠᱚ, ᱧᱮᱞ ᱟᱠᱟᱫᱟ ᱾
ᱵᱟᱠᱚ ᱧᱮᱞ ᱟᱠᱟᱫᱟ? ᱟᱪᱪᱷᱟ, ᱰᱩᱸᱜᱽᱨᱤ ᱵᱚᱞᱛᱮ ᱵᱟᱠᱚ, ᱧᱮᱞ ᱟᱠᱟᱫ, ᱠᱷᱟᱱ ᱥᱮ, ᱚᱱᱟ ᱵᱩᱨᱩ ᱠᱚᱫᱚ, ᱵᱮᱱ ᱵᱩᱡ ᱜᱮᱭᱟ ᱥᱮ ᱵᱟᱝ, ᱚᱱᱛᱮ ᱱᱟᱜ?
ᱦᱮᱸᱻ ᱟᱹᱞᱤᱧ ᱫᱚᱞᱤᱧ ᱵᱩᱡ ᱜᱮᱭᱟ, ᱰᱩᱝᱨᱤ ᱦᱚᱸ, ᱟᱨᱞᱤᱧ ᱧᱮᱞ ᱟᱠᱟᱫ ᱜᱮᱭᱟ, ᱵᱚᱞᱮ ᱾ ᱮᱸᱻ, ᱟᱹᱞᱤᱧ ᱦᱚᱸᱞᱤᱧ ᱪᱟᱞᱟᱣ ᱵᱟᱲᱟ ᱜᱮᱭᱟ ᱛᱚ, ᱚᱱᱟ ᱠᱚᱨᱮ ᱾
ᱦᱮᱸ
ᱥᱟᱨᱮᱜ ᱦᱚᱲ, ᱢᱟᱱᱮ ᱚᱱᱟ ᱠᱚᱫᱚ, ᱵᱟᱠᱚ, ᱵᱩᱡᱟᱹᱣᱟ ᱾
ᱦᱮᱸ ᱦᱮᱸ, ᱟ ᱨᱮ ᱛᱚ ᱜᱚᱝᱠᱮ ᱾ ᱱᱚᱛᱮ ᱛᱚ, ᱢᱤᱫᱴᱮᱱ ᱪᱮᱫ? ᱞᱤᱧ ᱞᱟᱹᱭ ᱟᱵᱮᱱᱟ ᱾ ᱢᱟᱱᱮ, ᱵᱤᱨᱟᱴ ᱢᱤᱫᱴᱮᱱ ᱫᱷᱤᱨᱤ ᱢᱮᱱᱟᱜᱼᱟ, ᱟᱨᱠᱤ ᱾ ᱟᱞᱮ ᱫᱤᱥᱚᱢ ᱨᱮ ᱟᱨᱠᱤ, ᱫᱷᱤᱨᱤ ᱵᱚᱞᱛᱮ, ᱡᱟᱦᱟᱸ ᱫᱚ ᱢᱤᱫ ᱴᱮᱱ ᱫᱷᱤᱨᱤ ᱨᱮᱜᱮ, ᱟᱹᱰᱤ ᱢᱟᱨᱟᱝ ᱩᱥᱩᱞ ᱟᱠᱟᱱᱟ ᱾
ᱦᱳᱭ ᱾
ᱩᱥᱩᱞ ᱟᱠᱟᱱᱟ ᱢᱮᱱᱛᱮ, ᱪᱮᱫ ᱞᱤᱧ ᱢᱮᱛᱟ ᱵᱮᱱᱟ, ᱱᱟᱭ ᱠᱚᱨᱤ ᱦᱚᱠ ᱡᱩᱫᱤ ᱵᱮᱱ, ᱟᱵᱮᱱ ᱵᱮᱱ ᱤᱭᱟᱼᱭᱟ ᱢᱚᱴᱟᱢᱩᱴᱤ ᱳᱭ, ᱟᱴᱷᱟᱨᱚ ᱩᱱᱤᱥ, ᱵᱤᱜᱷᱟᱹ ᱡᱟᱭᱜᱟᱭ ᱮᱥᱮᱫ ᱟᱠᱟᱫᱟ‌᱾
ᱟᱸᱡᱚᱢ ᱠᱮᱫᱟ ᱵᱮᱱ? ᱟᱴᱷᱟᱨᱚ ᱩᱱᱤᱥ ᱵᱤᱜᱷᱟ. ᱡᱟᱭᱜᱟ ᱮᱥᱮᱫ ᱠᱟᱛᱮ ᱢᱤᱫᱴᱮᱱ ᱫᱷᱤᱨᱤ, ᱩᱥᱩ-ᱩᱥᱩᱞ ᱟᱠᱟᱱᱟᱭ, ᱟᱹᱰᱤ ᱪᱮᱛᱟᱱ ᱾
ᱡᱮ, ᱚᱸᱰᱮ ᱦᱚᱸ ᱟᱞᱮ ᱫᱚ, ᱯᱚᱨᱚᱵᱽ ᱠᱚ ᱦᱩᱭᱩᱜ ᱜᱮᱭᱟ ᱾ ᱚᱱᱮ ᱚᱱᱟ ᱦᱚᱸ ᱵᱤᱨ ᱨᱮᱜᱮ, ᱟᱨᱠᱤ ᱾
ᱚᱻ! ᱚᱱᱟ ᱵᱷᱤᱛᱨᱤ ᱨᱮ, ᱯᱚᱨᱚᱵᱽ ᱦᱩᱭᱩᱜᱼᱟ ᱾
ᱤᱻᱭᱟ. ᱼᱫᱷᱤᱨᱤ ᱵᱷᱤᱛᱤᱨ ᱨᱮᱫᱚ, ᱵᱟᱝ ᱜᱚᱝᱠᱮ ᱾ ᱚᱱᱮ ᱡᱟᱦᱟᱸ, ᱵᱤᱨ ᱵᱟᱝ ᱦᱮᱱᱟᱜᱼᱟ?
ᱦᱮᱸ, ᱵᱤᱨ ᱵᱤᱛᱨᱤ ᱨᱮ ᱾
ᱠᱤ ᱨᱮᱜᱮ ᱚᱱᱟ ᱩᱱ ᱢᱟᱨᱟᱝᱟᱜ ᱦᱩᱭ ᱟᱠᱟᱱᱟ, ᱟᱨᱠᱤ ᱟᱹᱰᱤ ᱢᱟᱨᱟᱝ, ᱚᱱᱟ ᱫᱚ, ᱟᱹᱰᱤ ᱥᱮᱫᱟᱭ ᱨᱮ, ᱟᱨᱠᱤ ᱛᱚᱠᱷᱚᱱ ᱫᱚ, ᱟᱨ, ᱫᱟᱹᱫᱩ ᱛᱟᱠᱚ, ᱦᱚ ᱠᱷᱚᱱ, ᱤᱭᱟᱹ ᱞᱟᱦᱟᱨᱮ ᱟᱨᱜᱤ ᱾
ᱦᱳᱭ ᱦᱳᱭ ᱾
ᱩᱱᱠᱩ ᱞᱟᱦᱟᱨᱮ ᱦᱩᱭ ᱟᱠᱟᱱᱟ, ᱩᱱᱠᱩ ᱟᱡ ᱵᱟᱵᱟ ᱛᱟᱠᱚ ᱠᱚ, ᱞᱟᱹᱭ ᱟᱠᱚ ᱾ ᱩᱱᱠᱩ ᱫᱚᱠᱚ ᱚᱱᱟ ᱫᱚᱠᱚ, ᱧᱮᱞ ᱟᱠᱟᱫᱟ ᱠᱚ, ᱟᱨᱠᱤ ᱢᱤᱫ ᱧᱤᱫᱟᱹ ᱛᱮ, ᱢᱤᱫᱴᱮᱱ ᱫᱷᱤᱨᱤ ᱦᱩᱭ ᱟᱠᱟᱱᱟ, ᱟᱨᱠᱤ ᱚᱱᱟ ᱫᱚ ᱵᱚᱸᱜᱟ ᱜᱮ ᱟᱨᱠᱤ ᱾
ᱦᱩᱸᱻ ᱾
ᱧᱮᱞ ᱠᱚᱫᱚ ᱵᱤᱱ, ᱧᱮᱞ ᱵᱟᱲᱟ ᱟᱠᱟᱫ ᱜᱮᱭᱟ? ᱫᱤᱫᱤ ᱚᱱᱟ ᱫᱷᱤᱨᱤ ᱠᱚᱫᱚ, ᱧᱮᱞ ᱫᱚᱵᱮᱱ ᱧᱮᱞ, ᱵᱟᱲᱟ ᱟᱠᱟᱫ ᱜᱮᱭᱟ? ᱚᱱᱮ ᱩᱸᱻᱢ, ᱵᱷᱤᱰᱤᱭᱳ ᱮᱞᱵᱟᱢ ᱠᱚᱨᱮᱱ, ᱟᱫᱚ? ᱵᱟᱵᱮᱱ ᱵᱩᱡᱽ ᱫᱟᱲᱮᱭᱟᱜᱼᱟ ᱾ ᱟᱫᱚ, ᱯᱩᱨᱟᱹᱴᱟ ᱫᱚ, ᱚᱱᱠᱟ ᱞᱮᱠᱟ ᱫᱚ ᱵᱟᱝ ᱠᱚ, ᱩᱫᱩᱜ ᱞᱮᱠᱷᱟᱱ ᱫᱚ, ᱪᱤᱠᱟᱹᱛᱮᱵᱮᱱ ᱵᱩᱡᱟ ᱧᱟᱢᱟ ᱾ ᱚᱱᱮ ᱵᱮᱱ, ᱟᱹᱰᱤ ᱦᱩᱰᱤᱧ, ᱟᱹᱰᱤ ᱠᱟᱹᱴᱤᱡ ᱜᱮᱭᱟ ᱾ ᱱᱤᱛ ᱜᱮ, ᱫᱟᱹᱲ ᱠᱟᱛᱮᱫ ᱞᱤᱧ ᱨᱟᱠᱟᱵᱼᱟ ᱾ ᱠᱤᱱᱛᱩ, ᱛᱚᱦᱮ ᱵᱮᱱ ᱨᱟᱠᱟᱵ ᱠᱚᱜᱼᱟ ᱾
ᱚᱸᱻ ᱾
ᱚᱱᱟ ᱨᱟᱠᱟᱵ ᱛᱮ ᱯᱩᱨᱟᱹ ᱪᱮᱛᱟᱱ ᱨᱟᱠᱟᱵ ᱛᱮ ᱢᱤᱫ ᱫᱷᱟᱣ ᱫᱩᱲᱩᱵ ᱦᱩᱭᱩᱜ ᱛᱟᱵᱮᱱᱟ᱾ ᱚᱱᱟ ᱡᱟᱱᱩᱣᱟᱨᱤ ᱠᱚᱨᱮᱼᱼ ᱫᱚᱢᱮ ᱦᱚᱲ ᱚᱸᱰᱮ ᱜᱮᱠᱚ ᱢᱟᱱᱮ ᱤᱭᱟᱹᱭ ᱜᱮᱭᱟ ᱠᱚ ᱟᱨᱠᱤ ᱯᱤᱠᱱᱤᱠ ᱜᱮᱭᱟ ᱠᱚ ᱦᱤᱡᱩᱜᱼᱟ᱾
ᱵᱚᱸᱜᱟᱜ ᱠᱚ ᱪᱮᱫ? ᱦᱮᱸᱼᱼ
ᱦᱮᱸ ᱟᱫᱚ ᱚᱸᱰᱮ ᱫᱚ ᱜᱚᱝᱠᱮ ᱡᱩᱛᱟᱹ ᱠᱟᱛᱮᱫ ᱫᱚ ᱫᱮᱡ ᱫᱚ ᱵᱟᱝ ᱜᱟᱱᱚᱜᱼᱟ ᱟᱨᱠᱤ
ᱡᱚᱛᱟ ᱣᱟᱛᱮ
ᱚᱸᱰᱮ ᱫᱷᱤᱨᱤ ᱥᱤ ᱦᱮᱸ ᱟᱨ ᱚᱱᱟ ᱢᱤᱫᱴᱮᱱ ᱫᱷᱤᱨᱤ ᱤᱭᱟᱹ ᱨᱮᱜᱮ᱾ ᱫᱷᱤᱨᱤ ᱜᱮ ᱢᱤᱫᱴᱟᱝ ᱛᱟᱞᱟ ᱢᱟᱞᱟ ᱥᱮᱫ ᱵᱮᱥ ᱠᱷᱚᱠᱨᱚᱣ ᱟᱠᱟᱱᱟ ᱜᱚᱝᱠᱮ ᱦᱮᱸᱥᱮ ᱛᱟᱦᱚᱞᱮ ᱚᱸᱰᱮ ᱚᱱᱟ᱾ ᱚᱸᱰᱮ ᱢᱤᱫᱴᱮᱱ ᱫᱟ ᱚᱸᱰᱮ ᱚᱸᱰᱮ ᱠᱷᱚᱱᱟᱜ ᱞᱟᱛᱟᱨ ᱠᱷᱚᱱᱟᱜ ᱫᱟᱜ ᱨᱟᱠᱟᱵᱼᱟ ᱚᱸᱰᱮ
ᱟᱡ ᱛᱮᱜᱮ ᱨᱟᱠᱟᱵᱼᱟ
ᱟᱡ ᱛᱮᱜᱮ ᱨᱟᱠᱟᱵᱼᱟ ᱚᱱᱟ ᱫᱚ ᱟᱞᱮ ᱫᱤᱥᱚᱢ ᱠᱚᱵᱮᱱ ᱦᱮᱡ ᱞᱮᱱᱠᱷᱟᱱ ᱧᱮᱞ ᱵᱟᱲᱟ ᱞᱟᱼᱼ
ᱱᱚᱣᱟ ᱛᱚ ᱟᱹᱰᱤ ᱦᱟᱦᱟᱲᱟ ᱨᱮᱱᱟᱜ ᱠᱟᱛᱷᱟ ᱠᱟᱱᱟ ᱜᱚᱝᱠᱮ ᱟᱡ ᱛᱮᱜᱮᱼᱼ
ᱦᱮᱸᱟᱜ ᱧᱩᱛᱩᱢ ᱛᱮ ᱟᱡᱛᱮᱜᱮ ᱫᱟᱜ ᱨᱟᱠᱟᱵᱼᱟ ᱦᱟᱜ
ᱚᱸᱰᱮ ᱡᱮ ᱩᱱᱟᱹᱜ ᱧᱮᱞ ᱵᱮᱱ ᱪᱮᱫ ᱞᱤᱧ ᱢᱮᱛᱟᱵᱮᱱᱟ ᱚᱱᱰᱮ ᱡᱮ ᱩᱱᱟᱹᱜ ᱫᱷᱚᱨᱚᱱᱚᱜᱼᱟ ᱦᱮᱸᱥᱮ ᱚᱱᱟ ᱫᱷᱚᱨᱚᱱ ᱨᱮᱦᱚᱸ ᱢᱤᱫ ᱢᱤᱫ ᱡᱚᱠᱷᱟ ᱦᱚᱸ ᱫᱟᱜ ᱠᱟᱹᱴᱤᱡ ᱦᱚᱸ ᱵᱟᱝ ᱠᱚᱢᱚᱜᱼᱟ ᱢᱤᱫ ᱥᱤᱛᱩᱝ ᱞᱟᱹᱜᱤᱫ ᱦᱚᱸ ᱡᱟᱦᱟᱸ ᱵᱮᱱ ᱧᱮᱞ ᱦᱚᱴ ᱠᱟᱜ-ᱟ ᱫᱷᱚᱨᱚᱱ ᱨᱮ ᱵᱚᱨᱥᱟ ᱨᱮᱦᱚᱸ ᱩᱱᱟᱹᱜ ᱜᱮ ᱛᱟᱦᱮᱸᱱᱟ᱾ ᱦᱮᱡ
ᱛᱟᱦᱚᱞᱮ ᱠᱷᱟᱱ ᱢᱟ ᱟᱹᱰᱤ ᱱᱟᱯᱟᱭ ᱜᱮᱭᱟ ᱚᱱᱟ ᱡᱟᱜᱟ ᱠᱚᱢᱟ ᱱᱟᱦᱟᱜ ᱟᱫᱚᱼᱼ ᱟᱞᱮᱼᱼ ᱫᱤᱥᱚᱢ ᱫᱚ ᱱᱟᱦᱟᱜ ᱜᱚᱝᱠᱮ ᱜᱚᱴᱟ ᱜᱮ ᱯᱩᱴᱩᱨ ᱴᱟᱹᱰᱤ ᱜᱮᱭᱟ ᱱᱚᱛᱮ ᱫᱚ ᱵᱚᱞᱮ ᱡᱟᱦᱟᱸᱱᱟᱜ ᱫᱟᱜ ᱠᱚᱨᱮᱱᱟᱜ ᱤᱱᱟᱹᱜ ᱚᱵᱷᱟᱵᱼᱼ ᱠᱚᱫᱚ ᱵᱟᱹᱱᱩᱜᱼᱟ ᱟᱸ ᱡᱷᱟᱨᱱᱟ ᱫᱟᱜ ᱠᱚᱦᱚᱸ ᱟᱹᱰᱤ ᱱᱟᱯᱟᱭ ᱢᱮᱱᱟᱜᱼᱟ ᱚᱱᱟᱛᱮ ᱜᱟᱰᱟ ᱫᱟᱜ ᱠᱚᱦᱚᱸ
ᱱᱚᱸᱵᱮ ᱞᱟᱹᱭ ᱠᱟᱫᱟ ᱢᱚᱛᱞᱚᱵ ᱡᱷᱚᱨᱱᱟ ᱫᱟᱜ ᱠᱚᱫᱚᱯᱮ ᱚᱱᱰᱮ ᱚᱱᱟ ᱡᱷᱟᱨᱱᱟ ᱫᱟᱜ ᱠᱚᱫᱚᱼᱼ ᱧᱩᱭ ᱜᱮᱭᱟ ᱥᱮ ᱵᱟᱝ ᱚᱱᱛᱮ ᱢᱮᱱ ᱫᱟᱹᱞᱤᱧ ᱚᱱᱟ ᱡᱷᱟᱨᱱᱟ ᱫᱟᱜ ᱠᱚᱫᱚ ᱯᱮ ᱧᱩᱭ ᱜᱮᱭᱟ ᱥᱮ ᱵᱟᱝ ᱚᱱᱛᱮ ᱱᱮᱛᱟᱨ ᱫᱚ?
ᱮᱠᱟᱞ ᱮᱠᱟᱞ ᱮᱠᱟᱞ ᱧᱩᱭ ᱜᱮᱭᱟᱞᱮ ᱱᱚᱛᱮ᱾ ᱟᱹᱰᱤ ᱵᱷᱟᱹᱜᱤ ᱟᱹᱰᱤ ᱪᱮᱦᱨᱟ ᱟᱹᱭᱠᱟᱹᱜᱼᱟ᱾
ᱦᱩᱸ ᱢᱚᱸᱡᱽ ᱜᱮ ᱡᱷᱟᱨᱱᱟ ᱫᱟᱜ ᱠᱚᱫᱚ ᱟᱫᱚ ᱞᱟᱦᱟ ᱞᱟᱦᱟ ᱧᱩ ᱵᱟᱲᱟᱭ ᱦᱩᱭᱩᱜ ᱠᱟᱱ ᱛᱟᱦᱮᱸᱱᱟ ᱟᱫᱚ ᱱᱮᱛᱟᱨ ᱫᱚᱼᱼ ᱟᱞᱮ ᱠᱚᱦᱚᱸ ᱱᱤᱛᱟᱨ ᱫᱚ ᱵᱟᱝᱞᱮ ᱧᱩᱭᱮᱫᱟ᱾ ᱵᱟᱝᱞᱮ ᱧᱩᱭᱮᱫᱟ ᱠᱟᱨᱚᱱ ᱡᱷᱟᱨᱱᱟ ᱢᱟᱛᱚ ᱥᱩᱨ ᱨᱮᱛᱚ ᱵᱟᱝ ᱛᱟᱦᱮᱸᱪ ᱠᱟᱱᱟ ᱚᱱᱟ ᱫᱚ ᱦᱟᱱᱦᱟᱱᱛᱮ ᱟᱞᱮ ᱠᱷᱚᱱᱟᱜ ᱥᱟᱺᱜᱤᱧ ᱧᱚᱜ ᱨᱮᱜᱮ ᱟᱨᱠᱤ᱾ ᱛᱟᱦᱚᱞᱮ ᱞᱟᱦᱟ ᱫᱚ ᱠᱚᱞ ᱠᱚᱦᱚᱸ ᱵᱟᱹᱲᱤᱡ ᱞᱮᱱᱠᱷᱟᱱ ᱚᱱᱟ ᱡᱷᱟᱨᱱᱟ ᱫᱟᱜ ᱠᱚᱜᱮ ᱟᱹᱜᱩ ᱵᱟᱲᱟ ᱦᱩᱭᱩᱜ ᱠᱟᱱ ᱛᱟᱦᱮᱸᱫ᱾ ᱟᱨ ᱡᱟᱦᱟᱸᱭ ᱥᱩᱨ ᱠᱚᱨᱮ ᱠᱚᱨᱮᱫ ᱫᱚ ᱛᱟᱦᱮᱪ ᱛᱟᱦᱮᱸᱫ ᱠᱟᱱ ᱛᱟᱠᱚᱣᱟ ᱩᱱᱠᱩ ᱫᱚ ᱚᱸᱰᱮ ᱜᱮᱠᱚ ᱪᱟᱞᱟᱜ ᱠᱟᱱ ᱛᱟᱦᱮᱸᱱ ᱠᱚ ᱟᱹᱜᱩᱭᱮᱫ ᱛᱟᱦᱮᱸᱱ ᱱᱟᱠᱚ ᱟᱫᱚᱼᱼ ᱱᱮᱛᱟᱨ ᱫᱚ ᱚᱱᱮ ᱦᱩᱲᱩ ᱠᱚᱨᱮᱫ ᱫᱚᱢᱮ ᱵᱤᱥ ᱠᱚ ᱵᱟᱝᱠᱚ ᱮᱢᱟᱜ ᱠᱟᱱᱟ ᱠᱚ ᱠᱷᱮᱛ ᱠᱚᱨᱮ ᱛᱟᱦᱚᱞᱮ ᱟᱵᱚ ᱠᱤᱥᱤ ᱠᱚᱦᱚᱸ ᱦᱮᱸ ᱛᱟᱦᱚᱞᱮ ᱟᱫᱚ ᱠᱤᱪᱷᱩ ᱠᱚᱦᱚᱸ ᱡᱤᱱᱤᱥ ᱠᱚᱦᱚᱸ ᱱᱚᱸᱰᱮ ᱚᱱᱟ ᱚᱱᱛᱮ ᱠᱚᱦᱚᱸ ᱫᱚᱱ ᱨᱟᱠᱟᱵ ᱠᱟᱱᱟ ᱠᱚ ᱠᱤᱪᱷᱩ ᱫᱟᱜ ᱠᱚᱦᱚᱸ ᱠᱟᱴᱟ ᱠᱚᱦᱚᱸ ᱠᱚ ᱟᱹᱵᱩᱠᱚᱜᱼᱼ ᱚᱱᱟ ᱠᱚ ᱚᱠᱟ ᱡᱚᱠᱷᱚᱡᱼᱼ ᱯᱨᱚᱱ ᱵᱮᱱ ᱢᱮᱱ ᱫᱟᱲᱮᱭᱟ ᱠᱚᱣᱟ ᱚᱠᱚᱭ ᱡᱩᱫᱤ ᱟᱹᱨᱩᱵ ᱮᱱ ᱜᱮ᱾ ᱛᱟᱦᱚᱞᱮ ᱟᱫᱚ ᱚᱱᱛᱮ ᱫᱚ ᱚᱱᱟ ᱵᱚᱛᱚᱨ ᱠᱚᱛᱮᱜᱮ ᱟᱫᱚ ᱦᱚᱲ ᱠᱚᱦᱚᱸ ᱵᱟᱝᱠᱚ ᱧᱩ ᱵᱟᱲᱟᱭ ᱫᱟᱠᱚ᱾
ᱟᱞᱮ ᱥᱮᱫ ᱫᱚᱼᱼ ᱡᱟᱦᱟᱸ ᱞᱮᱠᱟ ᱡᱷᱟᱨᱱᱟ ᱫᱟᱜ ᱫᱚ ᱟᱹᱛᱩ ᱩᱰᱩᱠᱚᱜᱼᱟ ᱛᱚ ᱚᱱᱟ ᱞᱮᱠᱟᱛᱮ ᱟᱞᱮ ᱥᱮᱫ ᱫᱚᱼᱼ ᱢᱮᱱᱟᱜ ᱜᱮᱭᱟ ᱵᱚᱞᱮ ᱚᱲᱟᱜ ᱠᱚᱨᱮ ᱠᱚᱞ ᱠᱚᱦᱚᱸ ᱟᱫᱚ ᱡᱟᱦᱟᱸ ᱠᱚᱨᱮ ᱩᱱᱠᱩ ᱦᱟᱹᱠᱩ ᱥᱟᱵ ᱠᱚ ᱠᱟᱴᱠᱚᱢ ᱥᱟᱵ ᱠᱚᱼᱼ ᱠᱚ ᱦᱤᱡᱩᱜ ᱚᱠᱛᱮ ᱨᱮ ᱚᱱᱟ ᱠᱚᱨᱮᱱᱟᱜ ᱫᱚᱠᱚ ᱧᱩᱭᱟ᱾ ᱱᱚᱜ ᱱᱚᱝ ᱠᱟᱱᱟᱜ ᱦᱚᱱᱛᱮᱫᱚ